ᱦᱮᱞᱳ, ᱦᱮᱞᱳ ᱜᱚᱝᱠᱮ ᱡᱚᱦᱟᱨ ᱜᱮ, ᱟᱨ ᱪᱮᱫ ᱞᱮᱠᱟ ᱢᱮᱱᱟᱜ ᱟᱠᱟᱫ ᱵᱤᱱᱟ ᱞᱟᱹᱭ ᱵᱤᱱ?
ᱱᱤᱭᱚ ᱚᱠᱛᱚ ᱛᱚ ᱟᱹᱰᱤ ᱱᱟᱯᱟᱭ ᱜᱮᱛᱚ ᱟᱫᱚ ᱟᱹᱵᱤᱱ ᱫᱚ ᱚᱠᱟᱞᱮᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱟᱹᱰᱤ ᱵᱮᱥ ᱜᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱟᱨᱼᱼ
ᱟᱪᱪᱷᱟ ᱱᱤᱛᱳᱜ ᱛᱟᱦᱚᱞᱮᱼᱼ
ᱯᱩᱲᱥᱤ ᱠᱚᱨᱮᱱ ᱦᱚᱲ ᱠᱚ ᱪᱮᱫ ᱞᱮᱠᱟ ᱢᱮᱱᱟᱜ ᱠᱚᱣᱟ?
ᱱᱤᱭᱟᱹ ᱚᱠᱛᱚ ᱫᱚ ᱯᱩᱲᱥᱤ ᱠᱚᱨᱮᱱ ᱚᱲᱟᱜ ᱠᱚᱨᱮ ᱫᱚ ᱟᱹᱰᱤ ᱱᱟᱯᱟᱭ ᱜᱮᱛᱚ ᱢᱮᱱᱟᱜ ᱞᱮᱭᱟ ᱟᱫᱚ ᱱᱤᱛᱚᱜ ᱫᱟᱜ ᱫᱤᱱ ᱠᱚᱦᱚᱸᱛᱚ ᱥᱮᱴᱮᱨᱚᱜ ᱠᱟᱱᱟ ᱥᱮ᱾ ᱟᱨ ᱥᱟᱶᱛᱮ ᱠᱟᱹᱢᱤ ᱫᱤᱱ ᱦᱚᱸ ᱥᱮᱴᱮᱨ ᱦᱤᱡᱩᱜ ᱠᱟᱱᱟ᱾ ᱟᱫᱚ ᱟᱯᱮ ᱥᱮᱫ ᱫᱚ ᱚᱠᱟ ᱞᱮᱠᱟ?
ᱟᱞᱮ ᱥᱮᱫ ᱦᱚᱸ ᱜᱚᱝᱠᱮ ᱡᱚᱛᱚ ᱜᱮ ᱱᱟᱯᱟᱭ ᱜᱮ ᱢᱮᱱᱟᱜ ᱟᱠᱟᱜ ᱠᱚᱣᱟ ᱟᱞᱮ ᱠᱚᱦᱚᱸ ᱱᱟᱯᱟᱭ ᱜᱮ ᱠᱩᱲᱤ ᱠᱚᱼᱼ ᱡᱟᱦᱟᱸᱭᱼᱼ ᱚᱲᱟᱜ ᱥᱩᱨ ᱠᱚᱨᱮᱱ ᱯᱩᱲᱥᱤ ᱠᱚᱦᱚᱸ ᱩᱱᱠᱩ ᱠᱚᱦᱚᱸ ᱡᱚᱛᱚᱜᱮ ᱱᱟᱯᱟᱭ ᱢᱮᱱᱟᱜ ᱟᱠᱟᱫ ᱠᱚᱣᱟ ᱟᱨᱼᱼ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱦᱤᱡᱩᱜ ᱠᱟᱹᱢᱤ ᱥᱤᱡᱤᱱ ᱜᱮ ᱥᱮ ᱠᱟᱹᱢᱤ ᱚᱼᱼ ᱚᱠᱛᱚ ᱜᱮ ᱵᱚᱞᱚ ᱟᱠᱟᱱᱟ ᱦᱮᱸ ᱱᱤᱛᱚᱜ ᱪᱟᱥᱵᱟᱥ ᱨᱮᱱᱟᱜ ᱟᱹᱰᱤ ᱛᱳᱲ-ᱡᱳᱲ ᱪᱟᱞᱟᱜ ᱠᱟᱱᱟ ᱟᱞᱮᱮᱥᱮᱫ ᱫᱚ ᱾
ᱦᱳᱭ ᱟᱫᱚ ᱛᱟᱯᱚᱨᱮ
ᱪᱮᱫ ᱞᱮᱠᱟ ᱪᱟᱥᱵᱟᱥ ᱨᱮᱱᱟᱜ?
ᱟᱞᱮ ᱥᱮᱫ ᱫᱚ ᱮᱭ ᱦᱚᱞᱟ ᱢᱟᱸᱫᱷᱮᱨ ᱜᱮᱛᱚ ᱚᱢᱵᱚᱵᱚᱛᱤ ᱠᱚ ᱯᱟᱨᱚᱢᱮᱱᱟ ᱾ ᱟᱫᱚ ᱛᱚᱞᱟ ᱠᱚᱦᱚᱸ ᱫᱚ ᱢᱟᱲᱟᱝ ᱠᱷᱚᱱ ᱫᱚ ᱜᱤᱰᱤ ᱫᱚ ᱵᱟᱝ ᱦᱩᱭ ᱠᱟᱱᱟ ᱾ ᱟᱫᱚ ᱛᱮᱦᱮᱧ ᱦᱚᱞᱟ ᱜᱮ ᱦᱚᱞᱟ ᱛᱮᱦᱮᱱ ᱜᱮ ᱛᱚᱞᱟ ᱠᱚᱫᱚ ᱜᱤᱰᱤ ᱦᱩᱭ ᱱᱟ ᱾ ᱟᱫᱚ ᱛᱟᱹᱜᱤ ᱛᱟᱲᱟ ᱨᱮ ᱢᱮᱱᱟᱜ ᱞᱮᱭᱟ ᱟᱫᱚ ᱛᱚᱞᱟ ᱠᱚᱥᱮ ᱪᱟᱨᱟ ᱠᱚ ᱛᱤᱥ ᱦᱟᱨᱟᱜ ᱠᱟᱱᱟ ᱟᱫᱚ ᱚᱱᱟ ᱠᱚ ᱦᱟᱨᱟᱜ ᱞᱮᱠᱷᱟᱡ ᱜᱮ ᱪᱟᱥ ᱠᱟᱹᱢᱤ ᱨᱮᱱᱟᱜ ᱫᱤᱱ ᱠᱚᱫᱚ ᱢᱟᱲᱟᱝ ᱥᱮᱫ ᱞᱟᱦᱟ ᱦᱩᱭᱩᱜᱼᱟ ᱟᱨᱠᱤ ᱪᱟᱥ ᱠᱟᱹᱢᱤ ᱠᱚ ᱾
ᱟᱪᱪᱷᱟ, ᱜᱚᱝᱠᱮ ᱛᱟᱦᱞᱮ ᱟᱯᱮᱭᱟᱜ ᱫᱤᱥᱚᱢ ᱠᱚᱥᱮᱫ ᱫᱚ ᱚᱱᱟ ᱦᱩᱲᱩ ᱨᱚᱦᱚᱭ ᱫᱚ ᱛᱤᱱᱟᱹᱜ ᱞᱚᱜᱚᱱ ᱨᱚᱦᱚᱭ ᱜᱮᱭᱟ ᱯᱮ ᱥᱮ ᱵᱤᱞᱚᱢ ᱠᱟᱛᱮ ᱛᱮᱫ ᱜᱮ ᱨᱚᱦᱚᱭᱚᱜ
ᱦᱩᱸ ᱟᱫᱚ ᱨᱚᱦᱚᱭ ᱢᱟ ᱛᱚ ᱱᱚᱝᱠᱟ ᱜᱮ ᱨᱚᱦᱚᱭ ᱟᱞᱮ ᱢᱟ ᱛᱚ ᱟᱯᱮ ᱞᱮ ᱟᱯᱮ ᱫᱤᱥᱚᱢ ᱫᱚ ᱚᱠᱟ ᱞᱮᱠᱟ ᱚᱱᱟ ᱫᱚ ᱱᱟᱜᱠᱷᱟᱱ ᱵᱟᱲᱟᱭ ᱵᱟᱹᱱᱩᱜᱼᱟ᱾ ᱟᱫᱚ ᱱᱟᱜᱠᱷᱟᱱ ᱟᱞᱮ ᱫᱤᱥᱚᱢ ᱫᱚ ᱵᱤᱨ ᱫᱤᱥᱚᱢ ᱛᱚ ᱵᱟᱝ ᱠᱟᱱᱟ ᱵᱤᱞᱟᱹᱛ ᱥᱮ ᱢᱟᱹᱴᱭᱟᱲ ᱫᱤᱥᱚᱢ ᱠᱟᱱᱟ ᱞᱮ᱾ ᱟᱫᱚ ᱟᱞᱮ ᱥᱮᱫ ᱫᱚ ᱱᱟᱜᱠᱷᱟᱱ ᱫᱟᱜ ᱨᱮᱱᱟᱜ ᱦᱚᱸ ᱩᱱᱟᱹᱜ ᱢᱟᱱᱮ ᱟᱹᱰᱤ ᱥᱚᱝᱠᱚᱴ ᱜᱮᱭᱟ ᱟᱨ ᱠᱤ᱾ ᱟᱫᱚ ᱟᱞᱮ ᱢᱟ ᱛᱟᱹᱜᱤ ᱛᱟᱲᱟᱜ ᱨᱮ ᱥᱮᱨᱢᱟ ᱡᱟᱹᱲᱤ ᱱᱟᱜ ᱫᱟᱜ ᱨᱮᱱᱟᱜ ᱛᱟᱸᱜᱤ ᱛᱟᱲᱟᱜ ᱞᱮᱜᱮ ᱞᱮ ᱛᱟᱦᱮᱱᱟ ᱚᱱᱟ ᱫᱟᱜ ᱛᱮ ᱜᱮ ᱱᱟᱜᱠᱷᱟᱱ ᱪᱟᱥ ᱵᱟᱥ ᱠᱚ ᱫᱚ ᱦᱳᱭᱳᱜ ᱜᱮᱭᱟ᱾ ᱟᱫᱚ ᱱᱤᱭᱟᱹ ᱥᱮᱨᱢᱟ ᱱᱟᱜᱠᱷᱟᱱ ᱪᱟᱸᱫᱳ ᱵᱚᱸᱜᱟ ᱚᱠᱟ ᱞᱮᱠᱟ ᱧᱮᱞ ᱠᱟᱫ ᱞᱮᱭᱟ᱾ ᱪᱟᱸᱫᱳ ᱵᱚᱸᱜᱟ ᱵᱷᱚᱨᱥᱟ ᱨᱮ ᱜᱮ ᱱᱤᱛᱳᱜ ᱫᱚ ᱢᱮᱱᱟᱜ ᱞᱮᱭᱟ᱾ ᱚᱱᱠᱟ ᱜᱮ ᱟᱨᱠᱤ
ᱛᱟᱦᱟᱞᱮ ᱜᱚᱝᱠᱮ ᱟᱯᱮᱭᱟᱜ ᱪᱟᱥ ᱵᱟᱥ ᱫᱚ ᱯᱩᱨᱟᱹ ᱯᱩᱨᱤ ᱜᱮ ᱚᱱᱟ ᱫᱟᱜ ᱡᱟᱹᱲᱤ ᱪᱮᱛᱟᱱ ᱨᱮ ᱜᱮ
ᱦᱳᱭ ᱱᱤᱭᱟᱹ ᱚᱠᱛᱚ ᱫᱚ ᱢᱟᱱᱮ ᱵᱚᱨᱥᱟ ᱱᱟᱜ ᱪᱟᱥ ᱵᱟᱥ ᱫᱚ ᱱᱚᱝᱠᱟ ᱯᱩᱨᱟᱹ ᱥᱮᱨᱢᱟ ᱫᱟᱜ ᱛᱮ ᱜᱮ ᱨᱚᱦᱚᱭ ᱦᱳᱭᱳᱜ ᱜᱮᱭᱟ ᱟᱨᱠᱤ᱾ ᱟᱫᱚ ᱪᱟᱥ ᱵᱟᱥ ᱫᱚ ᱥᱮᱨᱢᱟ ᱨᱮ ᱢᱤᱫ ᱫᱷᱟᱣ ᱜᱮ ᱦᱳᱭᱳᱜ ᱜᱮᱭᱟ ᱟᱞᱮ ᱱᱚᱛᱮ ᱫᱚ ᱟᱫᱚ ᱟᱞᱮ ᱱᱚᱛᱮ ᱢᱟ ᱟᱹᱰᱤ ᱨᱮᱸᱜᱮᱡ ᱫᱤᱥᱚᱢ᱾ ᱥᱮᱨᱢᱟ ᱨᱮ ᱢᱤᱫ ᱫᱷᱟᱣ ᱜᱮ ᱪᱟᱥ ᱦᱳᱭᱳᱜ ᱜᱮᱭᱟ᱾ ᱟᱫᱚ ᱵᱟᱹᱠᱤ ᱚᱠᱛᱚ ᱫᱚ ᱱᱟᱜᱠᱷᱟᱱ ᱵᱟᱦᱮᱨ ᱫᱤᱥᱚᱢ ᱨᱮ ᱠᱟᱹᱢᱤ ᱠᱟᱛᱮᱫ ᱜᱮ ᱡᱤᱭᱚᱱ ᱫᱚ ᱠᱷᱟᱸᱰᱟᱣ ᱦᱳᱭᱳᱜ ᱜᱮᱭᱟ ᱦᱳᱭ᱾
ᱟᱪᱷᱟ ᱟᱪᱷᱟ ᱟᱪᱷᱟ, ᱚᱱᱟ ᱢᱟ ᱜᱚᱢᱠᱮ ᱦᱳᱭᱱᱟ ᱚᱱᱟ ᱪᱟᱥ ᱵᱟᱥ ᱨᱮᱱᱟᱜ ᱠᱟᱛᱷᱟ ᱟᱨ ᱱᱚᱜ ᱚᱭ ᱛᱮᱦᱮᱧ ᱢᱟ ᱵᱟᱨᱜᱮᱞ ᱢᱚᱬᱮ ᱢᱟᱦᱟ ᱠᱟᱱ ᱜᱮᱭᱟ ᱟᱨ ᱱᱚᱜ ᱚᱭ ᱛᱤᱨᱤᱥᱮ ᱡᱩᱱ ᱡᱟᱦᱟᱸ ᱫᱚ ᱵᱤᱨ ᱵᱟᱱᱴᱟ ᱥᱤᱫᱩ ᱠᱟᱹᱱᱩ ᱛᱟᱹᱠᱤᱱ ᱡᱟᱦᱟᱸ ᱟᱴᱷᱨᱚᱥᱚ ᱯᱚᱧᱪᱟᱱᱱᱚ ᱥᱟᱞ ᱪᱷᱟᱯᱟᱱᱱᱚ ᱥᱟᱞ ᱨᱮᱠᱤᱱ ᱞᱟᱹᱲᱦᱟᱹᱭ ᱞᱮᱫᱟ ᱦᱮᱸ ᱱᱚᱣᱟ ᱥᱟᱛᱟᱢ ᱤᱫᱤ ᱠᱟᱛᱮᱫ ᱡᱩᱫᱤ ᱠᱟᱹᱴᱤᱡ ᱞᱟᱝ ᱜᱟᱞᱢᱟᱨᱟᱣ ᱠᱮᱭᱟ ᱟᱹᱰᱤ ᱱᱟᱯᱟᱭ ᱠᱚᱜᱟ᱾
ᱦᱩᱸ ᱱᱟᱯᱟᱭ ᱛᱚ ᱡᱮᱦᱮᱛᱩ ᱥᱟᱱᱛᱟᱲ ᱠᱟᱱᱟ ᱵᱚᱱ ᱟᱵᱚ ᱥᱟᱱᱛᱟᱞᱤ ᱜᱮ ᱟᱵᱚ ᱨᱮᱱ ᱵᱤᱨ ᱵᱟᱱᱴᱟ ᱥᱤᱫᱩ ᱠᱟᱹᱱᱩ ᱵᱤᱨ ᱥᱤᱫᱩ ᱠᱟᱹᱱᱩ ᱡᱟᱦᱟᱸᱭ ᱫᱚ ᱧᱩᱛᱩᱢ ᱛᱮᱵᱚᱱ ᱵᱟᱲᱟᱭ ᱠᱤᱱᱟ ᱥᱤᱫᱩ ᱠᱟᱹᱱᱩ ᱟᱵᱚ ᱜᱤ ᱟᱵᱚ ᱥᱟᱱᱛᱟᱞ ᱞᱤᱜ ᱠᱤᱱ ᱞᱟᱹᱲᱦᱟᱹᱭ ᱞᱮᱜ ᱟ ᱤᱝᱨᱮᱡᱽ ᱤᱝᱨᱮᱡᱽ ᱥᱟᱞᱟᱜ᱾ ᱛᱚ ᱱᱚᱣᱟ ᱛᱚ ᱟᱵᱚ ᱴᱷᱮᱱ ᱟᱹᱰᱤ ᱜᱚᱨᱵᱚ ᱨᱮᱱᱟᱜ ᱵᱤᱥᱚᱭ ᱠᱟᱱᱟ ᱥᱮ᱾
ᱮᱠᱫᱚᱢ ᱜᱚᱢᱠᱮ ᱮᱠᱫᱚᱢ᱾
ᱟᱫᱚ᱾ ᱥᱟᱢᱟᱝ ᱥᱮᱫ ᱦᱚᱸ ᱛᱤᱨᱤᱥᱟ ᱡᱩᱱ ᱦᱩᱞ ᱢᱟᱦᱟ ᱥᱮᱴᱮᱨ ᱦᱤᱡᱩᱜ ᱠᱟᱱᱟ᱾ ᱟᱫᱚ ᱛᱤᱨᱤᱥᱟ ᱡᱩᱱ ᱦᱩᱞ ᱢᱟᱦᱟ ᱨᱮ ᱟᱯᱮ ᱫᱤᱥᱚᱢ ᱫᱚ ᱚᱠᱟ ᱞᱮᱠᱟ ᱯᱮ ᱢᱟᱱᱟᱣ ᱜᱮᱭᱟ ᱥᱮ ᱚᱱᱠᱟ ᱞᱮᱠᱟ ᱯᱮ ᱢᱟᱱᱟᱣ ᱵᱟᱛᱟᱣ ᱢᱟᱱᱟᱣ ᱦᱩᱭᱩᱜ ᱜᱮᱭᱟ ᱚᱱᱟ ᱡᱩᱫᱤ ᱵᱤᱱ ᱞᱟᱹᱭ ᱠᱮᱭᱟ ᱟᱹᱰᱤ ᱱᱟᱯᱟᱭ ᱠᱚᱜᱼᱟ ᱟᱨ ᱠᱤ?
ᱟᱪᱷᱟ ᱟᱪᱷᱟ ᱟᱪᱷᱟ ᱟᱪᱪᱷᱟ᱾ ᱟᱫᱚ ᱜᱚᱢᱠᱮ ᱟᱞᱮ ᱥᱮᱫ ᱫᱚ ᱱᱚᱣᱟ ᱡᱟᱦᱟᱸ ᱛᱤᱨᱤᱥᱟ ᱡᱩᱱ ᱢᱮᱱ ᱫᱚ ᱦᱩᱞ ᱢᱟᱦᱟ ᱥᱮ ᱢᱮᱫᱴᱟᱱ ᱩᱭᱦᱟᱹᱨᱟᱱᱟᱝ ᱛᱟᱱ ᱡᱟᱦᱟᱸ ᱫᱤᱱ ᱠᱟᱱᱟ ᱥᱟᱱᱛᱟᱲ ᱠᱚ ᱞᱟᱹᱜᱤᱫ ᱥᱮ ᱫᱤᱥᱚᱢ ᱦᱚᱲ ᱠᱚ ᱞᱟᱹᱜᱤᱫ᱾ ᱟᱫᱚ ᱟᱞᱮ ᱯᱟᱦᱴᱟ ᱥᱮᱫ ᱫᱚ ᱟᱞᱮ ᱫᱤᱥᱚᱢ ᱥᱮᱫ ᱫᱚ ᱟᱹᱰᱤ ᱟ ᱱᱟᱯᱟᱭ ᱜᱮ ᱟᱹᱰᱤ ᱡᱟᱠ ᱡᱚᱢᱚᱠ᱾ ᱧᱚᱜ ᱥᱮ ᱟᱹᱰᱤ ᱩᱭᱦᱟᱹᱨᱟᱱᱟᱜ ᱫᱤᱱ ᱢᱚᱱᱮ ᱠᱟᱛᱮᱫ ᱜᱮᱞᱮ ᱢᱟᱱᱟᱣ ᱜᱮᱭᱟ᱾ ᱟᱨ ᱥᱟᱹᱨᱤ ᱜᱮ ᱱᱚᱣᱟ ᱫᱚ ᱢᱤᱫᱴᱟᱱ ᱟᱹᱰᱤ ᱩᱭᱦᱟᱹᱨ ᱟᱱᱟᱜ ᱫᱤᱱ ᱜᱮ ᱠᱟᱱᱟ ᱮᱱᱦᱤᱞᱳᱜ ᱡᱩᱫᱤ ᱱᱩᱠᱤᱱ ᱵᱤᱨ ᱵᱟᱱᱴᱟ ᱡᱩᱫᱤ ᱵᱟᱠᱤᱱ ᱞᱟᱹᱲ ᱦᱟᱹᱭ ᱠᱮᱭᱟ ᱥᱮ ᱩᱱᱟᱹᱜ ᱜᱟᱱ ᱥᱟᱱᱛᱟᱲ ᱡᱩᱫᱤ ᱵᱟᱹᱠᱤᱱ ᱟᱹᱪᱩ ᱠᱮᱠᱚᱣᱟ ᱛᱟᱦᱚᱞᱮ ᱡᱟᱹᱱᱤᱡ ᱠᱷᱟᱱ ᱱᱤᱛᱚᱜ ᱡᱟᱦᱟᱸ ᱞᱮᱠᱟ ᱱᱟᱯᱟᱭ ᱛᱮ ᱡᱤᱭᱚᱱ ᱠᱚ ᱠᱷᱟᱸᱰᱟᱜ ᱠᱟᱱ ᱛᱟᱵᱚᱱᱟ ᱡᱟᱹᱱᱤᱡ ᱠᱷᱟᱱ ᱱᱚᱝᱠᱟ ᱫᱚ ᱵᱟᱵᱚᱱ ᱛᱟᱦᱮᱸ ᱠᱚᱜᱼᱟ ᱥᱮ ᱤᱝᱨᱮᱡᱽ ᱠᱚ ᱟᱠᱚᱣᱟᱜ ᱥᱟᱥᱚᱱ ᱨᱮ ᱱᱤᱛᱚᱜ ᱫᱚᱵᱚᱱ ᱥᱟᱥᱚᱱ ᱠᱚᱜᱼᱟ ᱡᱟᱹᱱᱤᱡ ᱠᱷᱟᱱ᱾ ᱥᱮ ᱪᱮᱫ ᱞᱮᱠᱟ ᱵᱤᱱ ᱢᱚᱱᱮᱭᱮᱫᱼᱟ ᱜᱚᱝᱠᱮ?
ᱦᱳᱭ ᱟᱹᱞᱤᱧ ᱦᱚᱸ ᱢᱟᱱᱮ ᱚᱱᱛᱚᱨ ᱢᱚᱱᱮ ᱠᱷᱚᱱ ᱟᱹᱰᱤ ᱢᱟᱱᱮ ᱵᱤᱨ ᱵᱟᱱᱴᱟ ᱥᱤᱫᱩᱠᱱᱩᱣᱟᱜ ᱠᱟᱛᱷᱟ ᱩᱭᱟᱹᱨ ᱞᱮᱠᱷᱟᱱ ᱜᱮ ᱦᱚᱲᱢᱚ ᱨᱮᱱᱟᱜ ᱢᱟᱭᱟᱝ ᱠᱚ ᱢᱟᱱᱮ ᱦᱮᱰᱮᱡ ᱩᱛᱟᱹᱨᱚᱜᱼᱟ ᱢᱟᱱᱮ ᱟᱵᱚᱨᱮᱱ ᱡᱟᱦᱟᱸᱭ ᱵᱤᱨ ᱢᱟᱱᱴᱟ ᱥᱤᱫᱩ ᱠᱟᱱᱩ ᱟᱵᱚ ᱞᱟᱹᱜᱤᱱ ᱡᱟᱦᱟᱸ ᱠᱤᱱ ᱠᱟᱹᱢᱤᱭ ᱠᱮᱫᱟ ᱱᱚᱣᱟ ᱫᱚ ᱟᱵᱚ ᱡᱟᱦᱟᱸ ᱛᱤᱱᱟᱹᱜ ᱵᱚᱱ ᱵᱟᱧᱪᱟᱣ ᱵᱚᱱ ᱛᱟᱦᱮᱱᱟ ᱟᱵᱚᱣᱟᱜ ᱱᱤᱭᱟᱹ ᱥᱟᱱᱛᱟᱲ ᱥᱚᱢᱟᱡᱽ ᱥᱮ ᱥᱟᱱᱛᱟᱲ ᱡᱟᱹᱛᱤ ᱟᱵᱚᱴᱷᱮᱱ ᱟᱹᱰᱤ ᱜᱚᱨᱚᱵᱽ ᱨᱮᱱᱟᱜ ᱵᱤᱥᱚᱭ ᱠᱟᱱᱟ ᱟᱨ ᱡᱩᱫᱤ ᱱᱚᱝᱠᱟᱱ ᱞᱟᱹᱲᱦᱟᱹᱭ ᱠᱚ ᱡᱩᱫᱤ ᱢᱟᱱᱮ ᱥᱟᱞᱟᱜ ᱡᱩᱫᱤ ᱵᱟᱹᱠᱤᱱ ᱞᱟᱹᱲᱦᱟᱹᱭ ᱠᱮᱭᱟ ᱟᱵᱚ ᱱᱤᱛᱚᱜ ᱦᱚᱸ ᱱᱟᱜᱟᱢ ᱩᱸ ᱫᱤᱱ ᱨᱮ ᱤᱝᱨᱮᱡᱽ ᱠᱚ ᱤᱝᱨᱮᱡᱽ ᱠᱚᱣᱟᱜ ᱡᱟᱸᱜᱟ ᱥᱟᱵᱽ ᱠᱟᱛᱮᱫ ᱥᱮ ᱡᱟᱸᱜᱟ ᱪᱟᱴᱚᱜ ᱠᱟᱛᱮᱫ ᱫᱤᱱ ᱠᱚ
ᱱᱤᱛ ᱦᱚᱸ ᱱᱤᱛ ᱦᱚᱸ ᱛᱟᱦᱮᱸ ᱦᱳᱭ ᱠᱚᱜ ᱛᱟᱵᱚᱱᱟ᱾ ᱦᱳᱭ ᱦᱳᱭ᱾
ᱛᱚᱵᱮ ᱜᱚᱢᱠᱮ ᱟᱹᱵᱤᱱ ᱫᱚ ᱡᱟᱦᱟᱱᱟᱜ ᱜᱮᱵᱤᱱ ᱞᱟᱹᱭᱟ ᱢᱮᱱᱠᱷᱟᱱ ᱟᱵᱚᱱᱟᱜ ᱞᱟᱹᱲᱦᱟᱹᱭ ᱫᱚ ᱥᱮ ᱟᱵᱚᱱᱟᱜ ᱫᱤᱥᱚᱢ ᱫᱚ ᱯᱷᱩᱨᱜᱟᱹᱞ ᱟᱠᱟᱱ ᱨᱮᱦᱚᱸ ᱢᱮᱱᱠᱷᱟᱱ
ᱦᱩᱸ᱾
ᱪᱷᱟᱹᱛᱤᱠ ᱡᱟᱹᱛᱤ ᱥᱟᱞᱟᱜ ᱟᱵᱚᱱᱟᱜ ᱞᱟᱹᱲᱦᱟᱹᱭ ᱫᱚ ᱮᱠᱷᱚᱱᱚ ᱢᱮᱱᱟᱜ ᱟᱠᱟᱫ ᱜᱮᱭᱟ, ᱪᱮᱫᱟᱜ ᱵᱟᱝᱢᱟ ᱱᱟᱦᱟᱜ ᱱᱟᱦᱟᱜ ᱡᱩᱜᱽ ᱨᱮᱵᱚᱱ ᱧᱮᱞᱮᱫ ᱜᱮᱭᱟ ᱟᱹᱰᱤ ᱟᱭᱢᱟ ᱱᱚᱝᱠᱟᱱ ᱥᱟᱱᱛᱟᱲ ᱢᱤᱰᱤᱭᱟᱢ ᱵᱤᱫᱽᱫᱟᱹᱜᱟᱲ ᱠᱚᱨᱮ ᱵᱟᱠᱷᱟᱱ ᱟᱹᱰᱤ ᱟᱭᱢᱟ ᱴᱚᱴᱷᱟ ᱨᱮᱜᱮ ᱧᱮᱞᱚᱜ ᱠᱟᱱᱟ᱾ ᱱᱤᱛᱚᱜ ᱪᱷᱟᱛᱤᱠ ᱠᱚ ᱟᱹᱰᱤ ᱥᱟᱱᱛᱟᱲ ᱪᱮᱛᱟᱱ ᱨᱮ ᱟᱹᱰᱤ ᱱᱟᱦᱟᱪᱟᱨ ᱥᱮ ᱟᱹᱰᱤ ᱵᱮᱵᱟᱹᱲᱤᱡ ᱠᱚ ᱠᱟᱹᱢᱤᱭᱮᱫ, ᱟᱫᱚ ᱜᱚᱢᱠᱮ ᱱᱚᱣᱟ ᱥᱟᱛᱟᱢ ᱪᱮᱛᱟᱱ ᱨᱮ ᱟᱹᱵᱤᱱᱟᱜ ᱪᱮᱫ ᱞᱮᱠᱟ ᱩᱭᱦᱟᱹᱨ, ᱪᱮᱫ ᱞᱮᱠᱟ ᱩᱭᱦᱟᱹᱨ ᱵᱷᱟᱵᱽᱱᱟ ᱛᱟᱹᱵᱤᱱ ᱥᱮ ᱪᱮᱫ ᱞᱮᱠᱟ ᱪᱮᱫᱞᱮᱠᱟ ᱪᱤᱠᱟᱹ ᱞᱮᱠᱷᱟᱱ ᱦᱤᱡᱩᱜ ᱠᱟᱱ ᱫᱤᱱᱨᱮ ᱱᱩᱠᱩ ᱪᱷᱟᱹᱛᱤᱠ ᱠᱚ ᱥᱟᱞᱟᱜ ᱟᱵᱚ ᱵᱚᱱ ᱡᱤ- ᱛᱠᱟᱹᱨ ᱫᱟᱲᱮᱭᱟᱜ-ᱟ, ᱱᱚᱣᱟ ᱵᱟᱨᱮᱛᱮ ᱡᱩᱫᱤ ᱠᱟᱹᱴᱤᱡ ᱵᱤᱱ ᱞᱟᱹᱭ ᱠᱮᱭᱟ ᱟᱹᱰᱤ ᱜᱮ ᱱᱟᱯᱟᱭ ᱠᱚᱜ ᱞᱮᱠᱟᱞᱤᱧ ᱢᱚᱱᱮᱭᱮᱫ-ᱟ᱾
ᱟᱹᱞᱤᱧ ᱫᱚ ᱱᱤᱛᱚᱜ ᱡᱟᱦᱟᱸᱞᱤᱧ ᱢᱚᱱᱮᱭᱟ ᱡᱟᱦᱟᱸ ᱞᱮᱠᱟ ᱫᱚ ᱢᱟᱱᱮ ᱱᱤᱛᱚᱜ ᱡᱟᱦᱟᱸ ᱟᱵᱚ ᱢᱟᱱᱮ ᱥᱚᱴ ᱛᱮᱜᱮᱧ ᱞᱟᱹᱭ ᱞᱟᱹᱭᱮᱫ ᱛᱟᱵᱚᱱᱟ ᱢᱟᱱᱮ ᱪᱷᱟᱹᱛᱤᱠ ᱡᱟᱦᱟᱸᱭ ᱟᱵᱚ ᱱᱤᱛᱚᱜ ᱱᱟᱦᱟᱪᱟᱨ ᱪᱟᱞᱟᱜ ᱠᱟᱱᱟ ᱡᱟᱦᱟᱸ ᱫᱚ ᱚᱞᱚᱜ ᱯᱟᱲᱦᱟᱣ ᱨᱮᱦᱚᱸ ᱪᱟᱞᱟᱜ ᱠᱟᱱᱟ᱾ ᱥᱟᱶᱛᱮ ᱥᱟᱢᱟᱡᱤᱠ ᱟᱵᱚᱣᱟᱜ ᱫᱳᱭᱱᱳᱫᱤᱱ ᱡᱤᱵᱚᱱ ᱦᱚᱸ ᱪᱟᱞᱟᱜ ᱠᱟᱱᱟ ᱟᱵᱚ ᱱᱟᱱᱟᱱ ᱱᱤᱭᱩᱥ ᱯᱮᱯᱟᱨ ᱥᱮ ᱥᱳᱥᱟᱞ ᱢᱤᱰᱤᱭᱟ ᱢᱟᱫᱷᱚᱢ ᱛᱮᱵᱚᱱ ᱧᱮᱞ ᱫᱟ ᱡᱮ ᱟᱵᱚ ᱥᱟᱱᱛᱟᱲ ᱛᱤᱱᱟᱹᱜ ᱠᱚ ᱱᱟᱦᱟᱪᱟᱨᱮᱫ ᱵᱚᱱᱟ? ᱟᱫᱚ ᱱᱤᱛᱚᱜ ᱫᱚ ᱡᱟᱦᱟᱸ ᱞᱤᱧ ᱢᱚᱱᱮᱭᱟ ᱱᱤᱛᱚᱜ ᱦᱩᱰᱤᱧ ᱦᱩᱰᱤᱧ ᱡᱟᱦᱟᱸ ᱢᱟᱹᱭ ᱵᱟᱹᱵᱩ ᱛᱟᱠᱚ ᱢᱮᱱᱟᱜ ᱠᱚᱣᱟ ᱠᱟᱛᱷᱟ ᱱᱚᱣᱟ ᱠᱟᱱᱟ ᱡᱮ ᱚᱞᱚᱜ ᱯᱟᱲᱦᱟᱣ ᱫᱤᱠ ᱫᱤᱭᱮ ᱟᱵᱚ ᱢᱟᱲᱟᱝ ᱥᱮᱫ ᱞᱟᱦᱟ ᱦᱩᱭᱩᱜ ᱛᱟᱵᱚᱱᱟ᱾ ᱪᱷᱟᱹᱛᱤᱠᱤᱛᱤ ᱥᱟᱞᱟᱜ ᱟᱵᱚ ᱠᱚᱢᱯᱤᱴᱤᱥᱮᱱ ᱦᱟᱛᱟᱣ ᱦᱩᱭᱩᱜ ᱛᱟᱵᱚᱱᱟ ᱦᱮᱸ ᱥᱮ᱾ ᱟᱹᱰᱤ ᱜᱮᱛᱚ ᱱᱚᱜ ᱢᱟᱱᱮ ᱚᱱᱛᱚᱨ ᱢᱚᱱᱮ ᱠᱷᱚᱱ ᱫᱚ ᱱᱚᱣᱟ ᱜᱮᱞᱤᱧ ᱢᱚᱱᱮᱭᱟ ᱟᱫᱚ ᱱᱟᱜ ᱠᱷᱟᱱ ᱟᱵᱤᱱᱟᱜ ᱢᱚᱱᱮᱨᱮ ᱢᱟᱱᱮ ᱚᱠᱟᱞᱮᱠᱟᱱ ᱠᱟᱛᱷᱟ ᱥᱤᱨᱡᱟᱹᱜ ᱠᱟᱱᱟ ᱡᱩᱫᱤᱵᱤᱱ ᱞᱟᱹᱭ ᱠᱮᱭᱟ ᱚᱱᱟ ᱦᱚᱸ ᱱᱟᱯᱟᱭ ᱠᱚᱜ-ᱟ᱾
ᱟᱫᱚ ᱥᱟᱹᱨᱤ ᱠᱟᱛᱷᱟ ᱞᱟᱹᱭ ᱛᱮᱫᱚ ᱜᱚᱢᱠᱮ ᱟᱹᱞᱤᱧ ᱫᱚ ᱱᱚᱝᱠᱟ ᱞᱤᱧ ᱢᱚᱱᱮᱭᱟ᱾ ᱢᱟᱱᱮ ᱟᱵᱚᱨᱮᱱ ᱯᱩᱨᱩᱫᱷᱩᱞ ᱠᱚ ᱥᱮ ᱦᱟᱯᱲᱟᱢ ᱠᱚ ᱞᱟᱦᱟᱛᱮ ᱡᱟᱦᱟᱸ ᱠᱚ ᱞᱟᱹᱲᱦᱟᱹᱭ ᱠᱮᱫᱟ ᱚᱱᱟ ᱢᱟ ᱟᱸᱜ-ᱥᱟᱨ ᱠᱟᱹᱯᱤ ᱴᱟᱸᱜᱟ ᱦᱟᱹᱛᱭᱟᱹᱨ ᱟᱛᱮ ᱠᱚ ᱞᱟᱹᱲᱦᱟᱹᱭ ᱠᱮᱫᱟ ᱢᱮᱱᱠᱷᱟᱱ ᱱᱟᱦᱟᱜ ᱡᱩᱜᱽ ᱨᱮᱱᱟᱜ ᱥᱮ ᱱᱟᱦᱟᱜ ᱡᱩᱜᱽ ᱨᱮᱫᱚ ᱟᱵᱚ ᱫᱚ ᱚᱞᱚᱜ ᱯᱟᱲᱦᱟᱣ ᱵᱚᱱ ᱢᱟᱹᱱᱢᱤ ᱠᱟᱱᱟ ᱵᱚᱱ ᱥᱮ ᱦᱚᱲ ᱠᱟᱱᱟ ᱵᱚᱱ ᱥᱮ ᱥᱟᱱᱛᱟᱲ ᱠᱟᱱᱟ ᱵᱚᱱ ᱚᱱᱠᱟ ᱞᱮᱠᱟᱛᱮ ᱱᱟᱦᱟᱜ ᱨᱮᱱᱟᱜ ᱡᱟᱦᱟᱸ ᱫᱤᱱ ᱥᱮ ᱱᱤᱛᱚᱜ ᱨᱮᱱᱟᱜ ᱡᱟᱦᱟᱸ ᱚᱠᱛᱚ ᱠᱟᱱᱟ ᱱᱚᱣᱟ ᱚᱠᱛᱚ ᱨᱮᱫᱚ ᱟᱸᱜ-ᱥᱟᱨ ᱯᱤ ᱴᱟᱸᱜᱟ ᱦᱟᱹᱛᱭᱟᱹᱨ ᱛᱮᱫᱚ ᱵᱟᱝ ᱞᱟᱹᱲᱦᱟᱹᱭ ᱠᱟᱛᱮᱫ ᱱᱟᱦᱟᱜ ᱞᱮᱠᱟᱱ ᱚᱠᱛᱚ ᱨᱮᱫᱚ ᱚᱱᱟ ᱚᱞᱚᱜ ᱯᱟᱲᱦᱟᱣ ᱥᱮ ᱚᱞ ᱫᱟᱲᱮᱛᱮ ᱥᱮ ᱯᱟᱲᱦᱟᱣ ᱫᱟᱲᱮᱛᱮ ᱚᱱᱟ ᱫᱚ ᱢᱟᱲᱟᱝ ᱥᱮᱫ ᱥᱟᱱᱛᱟᱲ ᱥᱚᱢᱟᱡᱽ ᱞᱟᱦᱟ ᱚᱱᱟ ᱞᱟᱦᱟ ᱪᱟᱞᱟᱣ ᱨᱮᱱᱟᱜ ᱢᱤᱫᱴᱟᱱ ᱩᱭᱦᱟᱹᱨ ᱤᱧ ᱫᱚ ᱫᱤᱥᱚᱢ ᱦᱚᱲ ᱥᱟᱢᱟᱝ ᱨᱮ ᱯᱟᱥᱱᱟᱣ ᱥᱟᱱᱟᱧ ᱠᱟᱱᱟ᱾
ᱦᱳᱭ᱾ ᱟᱨ ᱱᱚᱣᱟ ᱫᱤᱠ ᱫᱤᱭᱮ ᱟᱹᱵᱤᱱ ᱾ ᱥᱚᱢᱟᱡᱽ ᱨᱮᱱ ᱡᱟᱦᱟᱸᱭ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱟᱨᱟᱜ ᱠᱟᱱᱟ᱾ ᱩᱱᱠᱩ ᱥᱟᱱᱛᱟᱲ ᱥᱚᱢᱟᱡᱽ ᱫᱤᱠ ᱫᱤᱭᱮ᱾ ᱪᱮᱫ ᱢᱟᱱᱮ ᱢᱮᱥᱮᱡᱽ ᱥᱮ ᱥᱤᱠᱷᱱᱟᱹᱛ? ᱮᱢᱵᱤᱱ ᱢᱚᱱᱮ ᱚᱱᱛᱚᱨ ᱠᱷᱚᱱ ᱢᱮᱥᱮᱡᱽ ᱮᱢᱵᱤᱱ ᱨᱤᱠᱟᱹᱭᱟ ᱟᱨᱠᱤ
ᱟᱫᱚ ᱜᱚᱝᱠᱮ ᱟᱹᱞᱤᱧ ᱫᱚ ᱱᱩᱠᱩ ᱡᱟᱦᱟᱸᱭ ᱦᱟᱨᱟ ᱦᱟᱜ- ᱡᱩᱣᱟᱹᱱ ᱢᱟᱹᱭ ᱵᱟᱹᱵᱩ ᱛᱟᱠᱚ ᱥᱮ ᱡᱟᱦᱟᱸᱭ ᱠᱚ ᱚᱞᱚᱜ ᱠᱟᱱᱟ ᱠᱚ ᱥᱮ ᱡᱟᱦᱟᱸᱭ ᱠᱚ ᱚᱞᱚᱜ ᱠᱟᱱᱟ ᱠᱚ ᱯᱟᱲᱦᱟᱜ ᱠᱟᱱᱟ ᱠᱚ᱾ ᱦᱮᱸ ᱱᱩᱠᱩ ᱟ ᱡᱷᱚᱛᱚ ᱯᱟᱹᱴᱷᱩᱣᱟᱹ ᱠᱚ ᱟᱹᱞᱤᱧ ᱫᱚᱞᱤᱧ ᱞᱟᱹᱭ ᱟᱠᱚᱣᱟ ᱡᱮ ᱱᱤᱛᱚᱜ ᱱᱚᱣᱟ ᱚᱠᱛᱚ ᱨᱮᱫᱚ ᱡᱟᱹᱥᱛᱤ ᱠᱷᱚᱱ ᱡᱟᱹᱥᱛᱤ ᱥᱮᱪᱮᱫ ᱠᱚ ᱧᱟᱢ ᱢᱟ ᱥᱮ ᱥᱮᱪᱮᱫ ᱠᱚ ᱦᱟᱛᱟᱣ ᱢᱟ ᱚᱞᱚᱜ ᱢᱟᱠᱚ ᱯᱟᱲᱦᱟᱜ ᱢᱟᱠᱚ ᱡᱟᱛᱮ᱾ ᱱᱩᱠᱩ ᱡᱟᱦᱟᱸᱭ ᱵᱟᱹᱭᱨᱤ ᱠᱚ ᱢᱮᱱᱟᱜ ᱟᱠᱟᱫ ᱠᱚᱣᱟ ᱥᱮ ᱪᱷᱟᱛᱤᱠ ᱠᱚ ᱡᱟᱦᱟᱸᱭ ᱠᱚ ᱢᱮᱱᱟᱜ ᱟᱠᱟᱫ ᱠᱚᱣᱟ ᱱᱩᱠᱩᱣᱟᱜ᱾ ᱦᱟᱛᱟᱝ ᱠᱷᱚᱱ ᱦᱚᱸ ᱡᱟᱛᱮ ᱟᱵᱚᱱᱟᱜ ᱦᱟᱛᱟᱝ ᱫᱚ ᱟᱨᱦᱚ ᱞᱟᱥᱮᱨᱚᱜ ᱢᱟ ᱦᱮᱸ᱾ ᱟᱨ ᱟᱵᱚ ᱱᱚᱣᱟ ᱵᱷᱟᱨᱚᱛ ᱫᱤᱥᱚᱢ ᱨᱮᱱᱟᱜ ᱡᱟᱦᱟᱸ᱾ ᱟᱨ ᱡᱟᱦᱟᱸ ᱞᱮᱠᱟ ᱟᱹᱱ ᱟᱹᱨᱤ ᱠᱚ ᱢᱮᱱᱟᱜ ᱠᱟᱫᱟ ᱱᱚᱣᱟ ᱠᱚ ᱟᱵᱚ ᱵᱮᱥᱴᱷᱤᱠ ᱵᱚᱱ ᱵᱟᱲᱟᱭ ᱢᱟ ᱦᱩᱸ᱾ ᱡᱟᱛᱮ ᱦᱤᱡᱩᱜ ᱠᱟᱱ ᱫᱤᱱᱨᱮ ᱟᱵᱚ ᱟᱵᱚᱨᱮᱱ ᱥᱟᱱᱛᱟᱲ ᱵᱚᱭᱦᱟ ᱢᱤᱥᱤ ᱠᱚ ᱟᱞᱚᱠᱚ ᱱᱟᱦᱟᱪᱟᱨ ᱠᱚᱢᱟ ᱟᱞᱚ ᱟᱞᱚᱯᱚᱱ
ᱥᱟᱥᱚᱱ ᱦᱚᱪᱚᱜ ᱢᱟ ᱟᱫᱚ ᱟᱹᱞᱤᱧ ᱫᱚ ᱱᱚᱣᱟ ᱜᱮᱞᱤᱧ ᱞᱟᱹᱭᱟ ᱡᱮ ᱱᱟᱦᱟᱜ ᱡᱩᱜᱽ ᱨᱮᱫᱚ ᱡᱟᱦᱟᱸ ᱛᱤᱱᱟᱹᱜ ᱢᱟᱹᱭ ᱛᱟᱠᱚ ᱵᱟᱹᱵᱩ ᱛᱟᱠᱚ ᱢᱮᱱᱟᱜ ᱟᱠᱟᱫ ᱠᱚᱣᱟ ᱱᱩᱠᱩ ᱟᱵᱚ ᱵᱚᱱ ᱟᱹᱭᱩᱨ ᱠᱚᱢᱟ᱾ ᱟᱨ ᱥᱮᱪᱮᱫ ᱥᱮᱫ ᱵᱚᱱ ᱞᱟᱦᱟᱠᱢᱟ ᱟᱹᱞᱤᱧ ᱫᱚ ᱱᱚᱝᱠᱟ ᱜᱮᱞᱤᱧ
ᱦᱳᱭ ᱦᱩᱰᱤᱧ ᱦᱩᱰᱤᱧ ᱦᱳᱭ ᱢᱟᱹᱭ ᱵᱟᱹᱵᱩ ᱛᱟᱠᱚᱣᱟ ᱩᱱᱠᱩᱣᱟᱜ ᱟᱵᱚ ᱦᱩᱰᱤᱧ ᱠᱷᱚᱱ ᱥᱤᱠᱷᱱᱟᱹᱛ ᱵᱚᱱ ᱮᱢᱟ ᱠᱚᱣᱟ ᱡᱟᱛᱮ ᱟᱵᱚᱣᱟᱜ ᱱᱤᱭᱟᱹ ᱚᱞᱪᱤᱠᱤ ᱥᱮ ᱵᱷᱟᱥᱟ ᱥᱮ ᱟᱵᱚᱣᱟᱜ ᱥᱟᱱᱛᱟᱲ ᱡᱟᱦᱟᱸ ᱥᱚᱢᱟᱡᱽ ᱛᱮ ᱞᱟᱯᱷᱟᱝ ᱠᱷᱚᱱ ᱮᱸᱞᱟᱯᱷᱟᱝ ᱥᱮᱫ ᱪᱟᱞᱟᱜ ᱢᱟᱱ᱾ ᱚᱱᱟ ᱫᱤᱜ ᱫᱚ ᱦᱚᱸ ᱟᱵᱚ ᱥᱚᱢᱟᱡᱽ ᱨᱮᱱᱟᱜ ᱥᱚᱢᱟᱡᱽ ᱪᱮᱛᱟᱱ ᱨᱮ ᱢᱮᱫ ᱵᱚᱱ ᱫᱚᱦᱚᱭᱟ ᱟᱨᱠᱤ᱾
ᱮᱠᱫᱚᱢ ᱮᱠᱫᱚᱢ
ᱵᱚᱱ ᱫᱚᱦᱚᱭᱟ᱾
ᱟᱨ ᱜᱚᱢᱠᱮ ᱚᱱᱟ ᱯᱟᱲᱥᱟ ᱥᱟᱶ ᱥᱟᱶ ᱛᱮ ᱦᱚᱸ ᱟᱹᱞᱤᱧ ᱫᱚᱞᱤᱧ ᱢᱚᱱᱮᱭᱟ ᱡᱮ ᱱᱤᱛᱚᱜ ᱱᱟᱦᱟᱸᱜ ᱨᱮ ᱡᱟᱦᱟᱸ ᱛᱤᱱᱟᱹᱜ ᱜᱟᱶᱛᱟ ᱠᱚ ᱨᱟᱠᱟᱵ ᱠᱟᱱᱟ ᱪᱮ ᱡᱟᱦᱟᱸᱛᱤᱱᱟᱹᱜ ᱜᱟᱶᱛᱟ ᱠᱚ ᱵᱮᱨᱮᱫ ᱠᱟᱱᱟ ᱱᱩᱠ ᱩᱱᱠᱩ ᱠᱚ ᱥᱟᱞᱟᱜ ᱯᱟᱹᱴᱷᱩᱣᱟᱹ ᱠᱚ ᱡᱟᱛᱮ ᱟᱠᱚᱣᱟᱜ ᱢᱤᱫᱴᱟᱝ ᱱᱟᱯᱟᱭ ᱥᱟᱹᱜᱟᱹᱭ ᱠᱚ ᱫᱚᱦᱚᱭ ᱢᱟ ᱠᱟᱨᱚᱱ ᱪᱮᱫᱟᱜ ᱵᱟᱝᱢᱟ᱾ ᱚᱱᱟ ᱚᱞᱚᱜ ᱯᱟᱲᱦᱟᱣ ᱥᱟᱶ ᱥᱟᱶ ᱛᱮ ᱦᱚᱸ ᱢᱤᱫᱴᱟᱝ ᱡᱟᱹᱛᱤ ᱥᱮ ᱥᱚᱢᱟᱡᱽ ᱨᱮᱱᱟᱜ ᱠᱟᱛᱷᱟ ᱠᱚ ᱩᱭᱦᱟᱹᱨ ᱥᱮ ᱩᱱᱠᱩ ᱥᱟᱞᱟᱜ ᱢᱮᱥᱟᱜ ᱥᱮ ᱟᱵᱚᱣᱟᱜ ᱥᱚᱢᱟᱡᱽ ᱨᱮᱱᱟᱜ ᱡᱟᱦᱟᱸ ᱛᱤᱱᱟᱹᱜ ᱠᱟᱹᱢᱤ ᱦᱚᱨᱟ ᱠᱚ ᱢᱮᱱᱟᱜ ᱠᱟᱫᱟ ᱱᱚᱣᱟ ᱠᱚ ᱡᱟᱛᱮ ᱮᱸ ᱦᱤᱡᱩᱜ ᱠᱟᱱ ᱱᱩᱠᱩ ᱦᱩᱰᱤᱧ ᱢᱟᱹᱭ ᱛᱟᱠᱚ ᱥᱮ ᱵᱟᱹᱵᱩ ᱛᱟᱠᱚ ᱡᱟᱦᱟᱸᱭ ᱠᱚ ᱚᱞᱚᱜ ᱯᱟᱲᱦᱟᱜ ᱠᱟᱱᱟ ᱠᱚ ᱱᱩᱠᱩ ᱦᱚᱸ ᱡᱟᱛᱮ ᱥᱟᱱᱛᱟᱲ ᱥᱚᱢᱟᱡᱽ᱾ ᱠᱚ ᱨᱮᱱᱟᱜ ᱡᱟᱦᱟᱸ ᱛᱤᱱᱟᱹᱜ ᱞᱟᱹᱭ ᱞᱟᱠᱪᱟᱨ ᱠᱚ ᱢᱮᱱᱟᱜ ᱪᱮᱠᱟᱛᱮ ᱱᱚᱣᱟ ᱠᱚᱦᱚᱸ ᱠᱚ ᱥᱮᱲᱟᱭ ᱢᱟ ᱦᱟᱸ ᱚᱞᱚᱜ ᱯᱟᱲᱦᱟᱣ ᱥᱟᱶ ᱥᱟᱶ ᱛᱮ ᱱᱚᱣᱟ ᱦᱚᱸ ᱢᱤᱫᱴᱟᱝ ᱟᱹᱰᱤ ᱢᱟᱨᱟᱝ ᱥᱤᱠᱷᱱᱟᱹᱛ ᱜᱮ ᱠᱟᱱᱟ᱾
ᱦᱳᱭ ᱟᱹᱰᱤ ᱟᱹᱰᱤ ᱟᱹᱰᱤ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱹᱞᱤᱧᱟᱜ ᱢᱚᱱᱮᱨ ᱚᱱᱛᱚᱨ ᱡᱤᱣᱤ ᱵᱤᱱ
ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱡᱟ ᱢᱟᱱᱮ ᱟᱹᱵᱤᱱ ᱥᱟᱱᱛᱟᱲ ᱥᱚᱢᱟᱡᱽ ᱨᱮᱱ ᱦᱩᱰᱤᱧ ᱦᱩᱰᱤᱧ ᱵᱟᱹᱵᱤ ᱛᱮ ᱚᱱᱟ ᱢᱮᱥᱮᱡᱽ ᱵᱤᱱ ᱮᱢᱟ ᱠᱚᱣᱟ ᱥᱮ ᱟᱹᱰᱤ ᱱᱟᱯᱟᱭ ᱱᱟᱯᱟᱭ
ᱦᱳᱭ ᱜᱚᱝᱠᱮ ᱦᱩᱭ
ᱠᱟᱛᱷᱟ ᱵᱮᱧ ᱞᱟᱹᱭ ᱠᱮᱫᱟ ᱚᱱᱟ ᱞᱟᱹᱜᱤᱫ ᱟᱹᱰᱤ ᱟᱹᱰᱤ ᱟᱭᱢᱟ ᱟᱭᱢᱟ ᱥᱟᱨᱦᱟᱣ
ᱦᱮᱸ ᱫᱚ ᱟᱹᱵᱤᱱ ᱦᱚᱸ ᱟᱹᱰᱤ ᱥᱟᱨᱦᱟᱣ ᱜᱮ ᱜᱚᱝᱠᱮ᱾
ᱛᱟᱦᱞᱮ ᱜᱚᱝᱠᱮ ᱱᱤᱭᱟᱹ ᱜᱷᱟᱹᱲᱤᱡ ᱫᱚ ᱚᱠᱟᱨᱮ?
ᱱᱤᱭᱟᱹ ᱜᱷᱟᱹᱲᱤᱡ ᱛᱟ ᱜᱚᱢᱠᱮ ᱱᱚᱜᱼᱚᱭ ᱵᱤᱫᱽᱟᱹᱜᱟᱲ ᱠᱷᱚᱱ ᱞᱤᱧ ᱨᱩᱣᱟᱹᱲ ᱠᱟᱱᱟ ᱩᱱᱠᱩ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱱᱩᱠᱩ ᱪᱤᱠᱤ ᱪᱮ ᱛᱟᱱ ᱨᱮ ᱠᱟᱹᱴᱤᱡ ᱥᱤᱠᱷᱱᱟᱹᱛ ᱮᱢ ᱠᱟᱛᱮ ᱱᱚᱜᱼᱚᱭ ᱱᱤᱛᱚᱜ ᱞᱤᱧ ᱨᱩᱣᱟᱹᱲ ᱠᱟᱱᱟ ᱚᱲᱟᱜ ᱥᱮᱫ ᱛᱮ
ᱟᱪᱪᱷᱟ ᱜᱚᱝᱠᱮ ᱛᱟᱞ ᱱᱤᱭᱟᱹ ᱚᱠᱛᱚ ᱫᱚ ᱢᱟᱱᱮ ᱚᱞᱚᱜ ᱡᱤᱭᱚᱱ ᱥᱮ ᱚᱞᱚᱜ ᱡᱤᱭᱚᱱ ᱠᱷᱚᱱ ᱫᱚᱵᱤᱱ ᱪᱷᱟᱰᱟᱣ ᱮᱱᱟ᱾
ᱦᱳᱭ ᱚᱞᱚᱜ ᱠᱚᱫᱚ ᱟᱹᱰᱤᱴᱟᱜ ᱜᱮᱞᱤᱧ ᱚᱞᱚᱜ ᱠᱟᱱ ᱜᱮᱭᱟ ᱢᱮᱱᱠᱷᱟᱱ ᱟᱫᱚ ᱱᱤᱛᱚᱜ ᱫᱚ ᱟᱹᱞᱤᱧᱟᱜ ᱩᱭᱦᱟᱹᱨ ᱱᱤᱛᱚᱜ ᱡᱟᱦᱟᱸᱭ ᱦᱟᱨᱟᱜ- -ᱠᱟᱱ ᱱᱩᱠᱩ ᱵᱟᱹᱵᱩ ᱛᱟᱠᱚ ᱱᱩᱠᱩ ᱠᱚ ᱟᱹᱞᱤᱧ ᱚᱱᱟ ᱪᱤᱠᱤ ᱵᱟᱨᱮᱛᱮ ᱥᱮ ᱟᱵᱚᱱᱟᱜ ᱥᱟᱱᱛᱟᱲ ᱥᱟᱶᱛᱟ ᱵᱟᱨᱮᱛᱮ ᱥᱚᱢᱟᱡᱽ ᱵᱟᱨᱮᱛᱮ ᱟᱹᱱᱼᱟᱹᱨᱤ ᱵᱟᱨᱮᱛᱮ ᱱᱩᱠᱩ ᱱᱚᱣᱟ ᱠᱚ ᱡᱚᱛᱚ ᱡᱟᱹᱥᱛᱤ ᱠᱟᱭ ᱛᱮᱠᱚ ᱵᱩᱡᱷᱟᱹᱣ ᱢᱟ ᱦᱩ ᱟᱫᱚ ᱱᱚᱣᱟ ᱜᱮ ᱟᱹᱞᱤᱧᱟᱜ ᱱᱤᱭᱟᱹ ᱜᱷᱟᱹᱲᱤ ᱫᱚ ᱩᱭᱦᱟᱹᱨ ᱫᱚ
ᱚᱞᱚᱜ ᱯᱟᱲᱦᱟᱣ ᱥᱟᱶ ᱥᱟᱶᱛᱮ ᱦᱩᱰᱤᱧ ᱦᱩᱰᱤᱧ ᱢᱩᱵᱟᱹ ᱢᱚᱭ ᱵᱟᱹᱵᱩ ᱛᱮᱠᱚ ᱵᱤᱱ ᱥᱤᱠᱷᱱᱟᱹᱛ